ᱡᱚᱦᱟᱨ ᱜᱤ ᱡᱚᱦᱟᱨ ᱜᱤ᱾
ᱦᱳᱭ ᱜᱚᱝᱠᱮ ᱟᱫᱚ, ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱱᱤᱛᱚᱜ ᱜᱚᱢᱠᱮ ᱟᱞᱮ ᱥᱮ ᱫᱚ ᱫᱟᱜ ᱮ ᱠᱟᱱᱛᱮ ᱱᱤᱛᱚᱝ ᱫᱚ ᱟᱯᱟᱛᱚᱛᱚ ᱡᱚᱢ ᱵᱟᱲᱟ ᱠᱟᱛᱮᱫ ᱫᱩᱲᱩᱵ ᱡᱤᱨᱟᱹᱣ ᱦᱩᱭ ᱠᱟᱱᱟ᱾
ᱟᱪᱪᱷᱟ ᱜᱚᱝᱠᱮ ᱟᱹᱰᱤ ᱱᱟᱯᱟᱭ᱾
ᱪᱮᱫ ᱠᱚᱢ ᱪᱤᱠᱟᱹᱭᱫᱟ ᱜᱚᱢᱠᱮ ᱟᱢ ᱫᱚ?
ᱱᱚ ᱱᱚᱝᱠᱟ ᱫᱟᱜ ᱢᱟᱭ ᱫᱟᱜ ᱮᱫ ᱠᱟᱱ ᱜᱮᱭᱟ ᱟᱫᱚ ᱡᱷᱟᱨᱱᱟ ᱠᱷᱚᱱ ᱦᱚᱸ ᱱᱚᱣᱟ ᱵᱩᱨᱩ ᱪᱮᱛᱟᱱ ᱨᱮ ᱡᱟᱦᱟᱸ ᱡᱷᱟᱨᱱᱟ ᱢᱮᱱᱟᱜ-ᱟ, ᱚᱱᱟ ᱡᱷᱟᱨᱱᱟ ᱫᱚᱢᱮ ᱫᱟᱜ ᱞᱤᱸᱜᱤᱱ ᱟᱬᱜᱚᱱ ᱠᱟᱱᱟ ᱛᱚ, ᱟᱫᱚ ᱟᱞᱮᱭᱟᱜ ᱱᱚ ᱱᱚᱣᱟ ᱵᱟᱹᱫ ᱥᱮᱜ ᱦᱚᱸ ᱪᱟᱞᱟᱜ ᱠᱟᱱ ᱜᱮᱭᱟ ᱦᱮᱸ᱾ ᱟᱫᱚ ᱚᱱᱟ ᱛᱮᱜᱮ ᱠᱩᱰᱤ ᱠᱚ ᱥᱟᱵ ᱠᱟᱛᱮᱜ ᱱᱟᱦᱟᱸᱜ ᱪᱟᱞᱟᱣ ᱦᱩᱭ ᱞᱮᱱᱟ ᱱᱚᱣᱟ ᱡᱷᱟᱨᱱᱟ ᱨᱮᱱᱟᱜ ᱫᱚ ᱱᱚᱣᱟ ᱵᱟᱹᱭᱦᱟᱹᱲ ᱥᱮᱫ ᱫᱚ ᱦᱟᱸᱜ ᱡᱮᱭᱥᱮ ᱩᱱᱟᱹᱜ ᱵᱟᱝ ᱟᱫᱚᱜ-ᱟ ᱫᱚ ᱚᱱᱟ ᱛᱮᱜᱮ ᱟᱨᱮᱡ ᱮᱠᱴᱩ ᱦᱩᱭ ᱠᱟᱱᱟ ᱜᱚᱝᱠᱮ᱾ ᱜᱚᱢᱠᱮ ᱛᱟᱦᱚᱞᱮ ᱟᱯᱮ ᱥᱮᱫ ᱱᱚᱣᱟ ᱦᱮᱸ ᱵᱩᱨᱩ ᱡᱷᱟᱨᱱᱟ ᱠᱚ ᱢᱮᱱᱟᱜ-ᱟ ᱥᱮ ᱵᱟᱝ?
ᱟᱞᱮ ᱥᱮᱫ ᱫᱚ ᱜᱚᱝᱠᱮ ᱵᱩᱨᱩ ᱡᱷᱟᱨᱱᱟ ᱫᱚ ᱵᱟᱹᱱᱩᱜ-ᱟ ᱠᱤᱱᱛᱩ ᱟᱞᱮ ᱥᱮᱫ ᱫᱚ ᱡᱟᱹᱥᱛᱤ ᱫᱚ ᱜᱟᱹᱰᱭᱟᱹ ᱢᱮᱱᱟᱜ-ᱟ᱾
ᱞ
ᱟᱹᱰᱤ ᱜᱟᱹᱰᱭᱟᱹ ᱠᱚ ᱢᱮᱱᱟᱜ-ᱟ, ᱟᱨ ᱩᱱᱟᱹᱜ ᱵᱩᱨᱩ ᱠᱚᱫᱚ ᱟᱞᱮ ᱥᱮᱫ ᱫᱚ ᱵᱟᱹᱱᱩᱜ-ᱟ, ᱟᱨ ᱡᱟᱹᱥᱛᱤ ᱞᱟᱹᱭ ᱞᱮᱠᱷᱟᱱ ᱫᱚ ᱵᱟᱜᱟᱱ ᱠᱚ ᱢᱮᱱᱟᱜ-ᱟ᱾ ᱛᱚ ᱜᱚᱢᱠᱮ ᱟᱯᱮ ᱥᱮᱫ ᱫᱚ ᱵᱩᱨᱩ ᱠᱚ ᱩᱥᱩᱞ ᱩᱥᱩᱞ ᱵᱩᱨᱩ ᱥᱮ ᱢᱟᱨᱟᱝ ᱢᱟᱨᱟᱝ ᱵᱩᱨᱩ ᱠᱚ ᱢᱮᱱᱟᱜ-ᱟ, ᱟᱨ ᱵᱤᱨ ᱠᱚᱦᱚᱸ ᱢᱮᱱᱟᱜ-ᱟ, ᱥᱮ ᱪᱮᱫ ᱜᱚᱢᱠᱮ?
ᱦᱳᱭ ᱜᱚᱝᱠᱮ ᱵᱤᱨ ᱠᱚᱫᱚ ᱢᱮᱱᱟᱜ ᱜᱮᱭᱟ, ᱟᱨ ᱞᱟᱹᱭ ᱞᱮᱠᱷᱟᱱ ᱫᱚ ᱱᱟᱜ ᱱᱚᱣᱟ ᱵᱩᱨᱩ ᱪᱮᱛᱟᱱ ᱨᱮᱜᱮ ᱱᱟᱜ ᱵᱟᱹᱲᱛᱤ ᱵᱤᱨ ᱫᱚ ᱢᱮᱱᱟᱜ-ᱟ ᱦᱮᱸ ᱾ ᱟᱨ ᱱᱚᱝᱠᱟ ᱵᱩᱨᱩ ᱪᱮᱛᱟᱱ ᱠᱷᱚᱱ ᱱᱚᱝᱠᱟ ᱡᱷᱟᱨᱱᱟ ᱫᱟᱜ ᱦᱟᱸᱜ ᱞᱟᱹᱜᱤ ᱟᱬᱜᱟᱹᱱᱟ ᱾ ᱟᱨ ᱫᱟᱜ ᱦᱚᱸ ᱟᱞᱮ ᱫᱚ ᱧᱩᱸᱦᱚᱸᱞᱮ ᱧᱩᱸᱭ ᱜᱮᱭᱟ ᱾ ᱟᱫᱚ ᱵᱷᱟᱜᱮ ᱫᱟᱜ ᱠᱟᱱ ᱜᱮᱭᱟ ᱛᱚ ᱦᱮᱸᱥᱮ ᱾ ᱟᱨ ᱜᱚᱝᱠᱮ ᱛᱟᱦᱚᱞᱮ ᱟᱯᱮ ᱥᱮᱫ ᱫᱚ ᱱᱚᱝᱠᱟ ᱵᱤᱨ ᱵᱩᱨᱩ ᱠᱚ ᱫᱚ ᱢᱮᱱᱟᱜ ᱠᱟᱫᱟ ᱥᱮ ᱵᱟᱝ?
ᱟᱞᱮ ᱥᱮᱫ ᱫᱚ ᱜᱚᱢᱠᱮ ᱵᱩᱨᱩ ᱠᱚᱫᱚ ᱵᱟᱹᱱᱩᱜ-ᱟ ᱾ ᱠᱤᱱᱛᱩ ᱞᱟᱹᱭ ᱞᱮᱠᱷᱟᱱ ᱫᱚ ᱟᱞᱮᱥᱮᱫ ᱫᱚ ᱱᱚᱝᱠᱟ ᱵᱟᱜᱟᱱ ᱠᱚ ᱢᱮᱱᱟᱜ-ᱟ ᱾ ᱟᱨ ᱵᱤᱨ ᱠᱚᱫᱚ ᱤᱱᱟᱹᱜ ᱫᱚ ᱟᱞᱮ ᱥᱮᱫ ᱫᱚ ᱵᱟᱹᱱᱩᱜ-ᱟ ᱾ ᱛᱚ ᱜᱚᱢᱠᱮ ᱛᱟᱦᱚᱞᱮ ᱵᱤᱨ ᱵᱩᱨᱩ ᱫᱚ ᱪᱮᱫ ᱚᱱᱠᱟ ᱠᱚ ᱢᱮᱱᱟᱜ-ᱟ?
ᱜᱚᱢᱠᱮ ᱵᱩᱨᱩ ᱱᱟᱦᱟᱸᱜ ᱟᱨ ᱡᱟᱦᱟᱸ ᱛᱤᱥ ᱛᱚᱵᱮᱢ ᱧᱮᱞ ᱠᱟᱜ ᱪᱚᱝ ᱵᱟᱝ ᱪᱚᱝ ᱱᱟᱜ ᱟᱫᱚ ᱵᱩᱨᱩ ᱫᱚ ᱱᱚᱝᱠᱟ ᱫᱮᱜ ᱞᱮᱱᱠᱷᱟᱱᱮᱢ ᱢᱤᱜᱴᱟᱝ ᱵᱩᱨᱩᱢ ᱫᱮᱜ ᱞᱮᱱ ᱠᱷᱟᱱ ᱚᱱᱟ ᱪᱮᱛᱟᱱ ᱨᱮ ᱟᱨᱚ ᱵᱩᱨᱩᱢ ᱧᱮᱞ ᱧᱟᱢᱟ᱾ ᱟᱫᱚ ᱫᱮᱜ ᱛᱮ ᱵᱩᱨᱩ ᱦᱚᱸ ᱥᱟᱸᱜᱮ ᱪᱟᱞᱟᱜᱼᱟ ᱦᱮᱸ ᱥᱮ ᱟᱫᱚ ᱵᱩᱨᱩ ᱫᱚ, ᱚᱝᱟᱜᱮ ᱱᱚᱸᱰᱮ ᱠᱷᱚᱱᱮᱢ ᱪᱟᱞᱟᱣ ᱞᱮᱱᱠᱷᱟᱱ ᱵᱩᱨᱩ ᱵᱩᱨᱩ ᱛᱮᱜᱮ ᱟᱹᱰᱤ ᱪᱟᱞᱟᱣ ᱞᱟᱸᱜᱟ ᱩᱛᱟᱹᱨᱚᱜᱼᱟᱢ ᱟᱫᱚ ᱚᱱᱟ ᱱᱚᱜᱼᱚ ᱱᱚᱝᱠᱟ ᱩᱱᱟᱹᱜ ᱢᱟᱨᱟᱝ ᱢᱟᱨᱟᱝ ᱵᱩᱨᱩ ᱢᱮᱱᱟᱜᱼᱟ᱾ ᱵᱩᱨᱩ ᱨᱮ ᱟᱭᱢᱟ ᱞᱮᱠᱟᱱ ᱡᱤᱭᱟᱹᱞᱤ ᱠᱚ ᱢᱮᱱᱟᱜ ᱠᱚᱣᱟ, ᱟ ᱥᱟᱶᱛᱮ ᱱᱚᱜ ᱱᱚᱝᱠᱟ ᱵᱚᱛᱚᱨᱟᱱ ᱡᱟᱱᱣᱟᱨ ᱠᱚ ᱢᱮᱱᱟᱜ ᱠᱚ ᱜᱮᱭᱟ᱾ ᱜᱚᱝᱠᱮ ᱛᱟᱦᱚᱞᱮ ᱟᱯᱮ ᱥᱮᱜ ᱫᱚ ᱱᱚᱣᱟ ᱪᱮᱫ ᱵᱟᱜᱟᱱ ᱢᱮᱱᱟᱜ ᱛᱮᱢ ᱞᱟᱹᱭ ᱠᱮᱫᱟ?
ᱞᱮᱥᱮᱜ ᱫᱚ ᱜᱚᱝᱠᱮ ᱩᱞ ᱵᱟᱜᱟᱱ ᱢᱮᱱᱟᱜᱼᱟ᱾ ᱟᱫᱚ ᱪᱷᱟᱞᱟ ᱮᱴᱟᱜ ᱵᱟᱜᱟᱱ ᱠᱚ ᱢᱮᱱᱟᱜᱼᱟ ᱡᱮᱞᱮᱠᱟ ᱞᱟᱹᱭ ᱞᱮᱠᱷᱟᱱ ᱱᱚᱜᱼᱚᱱᱤᱭᱟᱹ ᱟᱠᱟᱥᱢᱚᱱᱤ ᱵᱮᱱ ᱟᱸᱡᱚᱢ ᱠᱟᱫᱟ ᱥᱮ ᱵᱟᱝ ᱜᱚᱝᱠᱮ? ᱟᱠᱟᱥᱢᱚᱱᱤ ᱠᱚ ᱢᱮᱛᱟᱜᱼᱟ᱾ ᱚᱱᱟ ᱡᱮᱞᱮᱧ ᱩᱥᱩᱞ ᱜᱮ ᱫᱟᱨᱮ ᱠᱚᱣᱟ ᱮᱠᱫᱚᱢ ᱚᱱᱟᱫᱚ ᱪᱮᱜ ᱞᱮᱠᱟᱞᱤᱧ ᱞᱟᱹᱭᱟ ᱯᱩᱨᱟᱹ ᱟ ᱡᱟᱦᱟᱱ ᱟᱜᱟᱞ ᱯᱷᱮᱰ ᱫᱷᱟᱹᱨᱤ ᱡᱩᱫᱤᱢ ᱫᱮᱡᱚᱜᱼᱟ ᱥᱮ ᱚᱱᱟ ᱫᱚ ᱯᱩᱨᱟᱹ ᱢᱟᱱᱮ ᱞᱮᱧᱡᱮᱨᱧᱚᱜ ᱜᱮᱭᱟ ᱫᱮᱜ ᱵᱟᱵᱮᱱ ᱫᱮᱜ ᱫᱟᱲᱮᱭᱟᱜᱼᱟ᱾ ᱚᱝᱠᱟᱱᱟᱜ ᱠᱚᱦᱚᱸ ᱢᱮᱱᱟᱜᱼᱟ᱾ ᱵᱟᱜᱟᱱ ᱞᱮᱠᱟ ᱠᱚ ᱪᱟᱥ ᱠᱟᱫᱟ ᱢᱟᱱᱮ ᱨᱚᱦᱚᱭ ᱠᱟᱫᱟ ᱠᱚ ᱟᱨᱠᱤ᱾
ᱛᱚ ᱜᱚᱝᱠᱮ ᱟᱹᱞᱤᱧ ᱞᱤᱧ ᱟᱸᱡᱚᱢ ᱠᱟᱫᱟ ᱡᱮ ᱵᱩᱨᱩᱜ ᱵᱩᱨᱩ ᱨᱮᱢ ᱫᱮᱜ ᱞᱮᱱᱠᱷᱟᱱ ᱞᱟᱛᱟᱨ ᱨᱮ ᱡᱟᱦᱟᱸᱭ ᱦᱚᱲᱮ ᱛᱟᱦᱮᱸᱱᱟᱭ ᱩᱱᱤ ᱫᱚ ᱟᱹᱰᱤ ᱦᱚᱯᱚᱱ ᱜᱮ ᱧᱮᱞ ᱧᱟᱢᱚᱜ ᱟᱭ᱾
ᱦᱳᱭ ᱜᱚᱝᱠᱮ ᱱᱚᱝᱠᱟ ᱜᱮ ᱮᱴᱟ ᱥᱟᱹᱨᱤ ᱠᱟᱛᱷᱟ ᱢᱮᱱᱟ ᱵᱩᱨᱩ ᱪᱮᱛᱟᱱ ᱨᱮᱢ ᱫᱮᱜ ᱞᱮᱱᱠᱷᱟᱱ ᱫᱚ ᱞᱟᱛᱟᱨ ᱨᱮ ᱡᱟᱦᱟᱸᱭ ᱱᱟᱜ ᱛᱟᱦᱮᱸᱱᱟᱭ ᱩᱱᱤ ᱫᱚ, ᱤᱭᱟᱹ ᱟᱢ ᱛᱤᱱᱟᱹᱜ ᱪᱮᱛᱟᱱᱮᱢ ᱫᱮᱡᱚᱜᱼᱟ ᱩᱱᱤ ᱦᱚᱲ ᱫᱚ ᱵᱟᱹᱭ ᱵᱟᱹᱭᱛᱮ ᱦᱩᱰᱤᱧ ᱪᱟᱞᱟᱜᱼᱟᱭ᱾ ᱪᱮᱫᱟᱜ ᱥᱮ ᱥᱟᱺᱜᱤᱧ ᱨᱮᱱᱟᱜ ᱡᱤᱱᱤᱥ ᱫᱚ ᱟᱸ ᱟᱛᱩᱨᱮᱱ ᱠᱚ ᱦᱩᱸᱰᱤᱧ ᱦᱩᱸᱰᱤᱧ ᱪᱟᱵᱟᱜᱼᱟ ᱦᱮᱸᱥᱮ ᱟᱫᱚ, ᱚᱱᱟ ᱠᱷᱟᱹᱛᱤᱨ ᱟ ᱟᱢ ᱵᱩᱨᱩ ᱪᱮᱛᱟᱱ ᱨᱮᱢ ᱫᱮᱜ ᱞᱮᱱᱠᱷᱟᱱ ᱟᱢᱫᱚ ᱩᱱᱤ ᱠᱷᱚᱱᱮᱢ ᱥᱟᱺᱜᱤᱧᱚᱜ ᱠᱟᱱᱟ ᱦᱮᱸᱥᱮ᱾ ᱟᱫᱚ ᱚᱱᱟ ᱠᱷᱟᱹᱛᱤᱨ ᱩᱱᱤ ᱫᱚ ᱦᱩᱰᱤᱧᱮᱢ ᱧᱮᱞᱮᱭᱟ ᱟᱨ ᱜᱚᱝᱠᱮ ᱟᱢ ᱞᱟᱛᱟᱨ ᱠᱷᱚᱱ ᱦᱚᱸ ᱵᱩᱨᱩ ᱫᱚ ᱦᱩᱸᱰᱤᱧ ᱜᱮᱢ ᱧᱮᱞᱟ ᱛᱚᱵᱮ ᱛᱤᱱᱟᱹᱜ ᱪᱮᱛᱟᱱᱮᱢ ᱫᱮᱡᱚᱜᱼᱟ ᱩᱱᱟᱹᱜ ᱜᱮ ᱵᱩᱨᱩ ᱫᱚ ᱢᱟᱨᱟᱝ ᱪᱟᱞᱟᱜᱼᱟ ᱜᱚᱝᱠᱮ ᱦᱳᱭ᱾
ᱟᱪᱪᱷᱟ ᱟᱪᱪᱷᱟ᱾
ᱜᱚᱝᱠᱮ ᱛᱟᱦᱚᱞᱮ ᱟᱯᱮ ᱥᱮᱜ ᱫᱚ ᱱᱚᱜᱼᱚ ᱱᱚᱣᱟ ᱩᱞ ᱫᱚ ᱟᱯᱮᱥᱮᱜ ᱢᱮᱱᱟᱜ ᱠᱷᱟᱭ ᱫᱚ ᱛᱟᱦᱚᱞᱮ ᱜᱚᱝᱠᱮ ᱱᱚᱣᱟ ᱩᱞ ᱫᱚ ᱱᱮᱛᱟᱨ ᱡᱚᱜ ᱠᱟᱱᱟ ᱥᱮ ᱚᱠᱟᱞᱮᱠᱟ?
ᱱᱤᱛᱚᱜ ᱫᱚ ᱜᱚᱝᱠᱮ ᱪᱟᱵᱟᱭᱱᱟ᱾
ᱟᱪᱪᱷᱟ, ᱛᱟᱦᱚᱞᱮ ᱜᱚᱝᱠᱮ ᱟᱯᱮᱥᱮᱜ ᱫᱚ ᱱᱚᱣᱟ ᱩᱞ ᱵᱟᱜᱟᱱ ᱠᱚᱜᱤ ᱵᱟᱹᱲᱛᱤ ᱢᱮᱱᱟᱜ ᱠᱟᱫᱟ ᱵᱟᱝ?
ᱦᱮᱸ ᱜᱚᱝᱠᱮ ᱩᱞ ᱵᱟᱜᱟᱱ ᱠᱚᱜᱮ ᱵᱟᱹᱲᱛᱤ ᱢᱮᱱᱟᱜᱼᱟ᱾ ᱜᱚᱝᱠᱮ ᱞᱟᱹᱭᱮᱜ ᱟᱹᱞᱤᱧ ᱛᱟᱦᱚᱞᱮ ᱵᱩᱨᱩ ᱨᱮᱫᱚ ᱚᱠᱟ ᱪᱮᱜ ᱪᱮᱜ ᱪᱮᱫ ᱪᱮᱜ ᱫᱟᱨᱮ ᱠᱚ ᱢᱮᱱᱟᱜᱼᱟ ᱵᱩᱨᱩ ᱨᱮ?
ᱚᱦᱚᱭ ᱜᱚᱝᱠᱮ ᱟᱞᱮᱥᱮᱜ ᱫᱚ, ᱵᱩᱨᱩ ᱨᱮᱫᱚ ᱟᱭᱢᱟ ᱞᱮᱠᱟᱱ ᱫᱟᱨᱮ ᱱᱷᱟᱸᱜ ᱢᱮᱱᱟᱜ ᱟᱠᱟᱫᱟ ᱦᱮᱸᱥᱮ ᱟᱨ ᱱᱚᱶᱟ ᱟᱹᱻᱵᱩ ᱪᱮᱫ ᱫᱟᱨᱮ ᱫᱚ, ᱫᱷᱟᱹᱨᱛᱤ ᱨᱮᱡᱟᱜ ᱡᱟᱦᱟᱸ ᱞᱮᱠᱟ ᱫᱟᱨᱮ ᱠᱚ ᱢᱮᱱᱟᱜ ᱟᱠᱟᱫᱟ ᱚᱱᱟ ᱠᱚ ᱫᱟᱨᱮ ᱢᱮᱱᱟᱜ ᱟᱠᱟᱫᱟ᱾ ᱟᱨ ᱱᱚᱣᱟ ᱵᱩᱨᱩ ᱪᱮᱛᱟᱱ ᱨᱮ ᱞᱟᱹᱭ ᱞᱮᱠᱷᱟᱱ ᱟᱭᱢᱟ ᱞᱮᱠᱟᱱ ᱵᱤᱨ ᱫᱟᱨᱮ ᱥᱟᱶᱛᱮ ᱫᱟᱨᱮ ᱱᱟᱹᱲᱤ ᱱᱚᱝᱠᱟ ᱱᱟᱜ ᱫᱟᱨᱮ ᱠᱚ ᱢᱮᱱᱟᱜᱼᱟ ᱥᱟᱶᱛᱮ ᱥᱟᱨᱡᱚᱢ ᱫᱟᱨᱮ ᱠᱚᱦᱚᱸ ᱢᱮᱱᱟᱜ ᱜᱮᱭᱟ ᱛᱮᱨᱮᱞ ᱫᱟᱨᱮ ᱛᱮᱨᱮ ᱮᱞ ᱛᱟᱛᱮ ᱠᱟᱪᱩ ᱫᱟᱨᱮ ᱠᱚᱦᱚᱸ ᱢᱮᱱᱟᱜ ᱜᱮᱭᱟ᱾ ᱜᱚᱝᱠᱮ ᱟᱯᱮ ᱥᱮᱫ ᱱᱚᱣᱟ ᱠᱚ ᱫᱟᱨᱮ ᱢᱮᱱᱟᱜᱼᱟ ᱥᱮ ᱵᱟᱝ?
ᱜᱚᱝᱠᱮ ᱞᱟᱹᱭ ᱞᱮᱠᱷᱟᱱ ᱟᱞᱮᱥᱮᱫ ᱫᱚ ᱚᱱᱟ ᱠᱚ ᱫᱟᱨᱮ ᱵᱟᱹᱱᱩᱜᱼᱟ, ᱠᱤᱱᱛᱩ ᱢᱤᱫᱴᱮᱡ ᱫᱟᱨᱮ ᱫᱚ ᱢᱮᱱᱟᱜᱼᱟ ᱥᱟᱨᱡᱚᱢ ᱫᱟᱨᱮ᱾ ᱱᱤᱭᱟᱹ ᱫᱚ ᱢᱮᱱᱟᱜ ᱜᱮᱭᱟ ᱜᱚᱝᱠᱮ ᱛᱚ ᱫᱟᱨᱮ ᱢᱟ ᱵᱟᱨᱭᱟ ᱢᱮᱱᱟᱜᱼᱟ, ᱢᱤᱫᱴᱟᱹᱝ ᱢᱮᱱᱟᱜᱼᱟ ᱡᱟᱦᱮᱨ ᱛᱷᱟᱱ ᱨᱮ ᱟᱨ ᱢᱤᱫᱴᱟᱹᱝ ᱢᱮᱱᱟᱜᱼᱟ ᱱᱮᱝᱠᱟ ᱟᱛᱳ ᱥᱟᱭᱤᱰ ᱨᱮ ᱢᱟᱱᱮ ᱟᱹᱛᱩ ᱛᱟᱞᱟᱢᱟᱞᱟ ᱥᱮ ᱢᱤᱫᱴᱟᱝ ᱢᱟᱱᱮ ᱥᱟᱭᱤᱰ ᱧᱚᱜ ᱨᱮᱜᱮ ᱚᱱᱟ ᱫᱚ ᱥᱟᱨᱡᱚᱢ ᱫᱟᱨᱮ ᱢᱮᱱᱟᱜᱼᱟ, ᱟᱹᱰᱤ ᱡᱚᱛᱚᱱ ᱟᱠᱟ ᱫᱟᱠᱚ ᱚᱱᱟ ᱥᱟᱨᱡᱚᱢ ᱫᱟᱨᱮ ᱦᱚᱸ ᱞᱟᱹᱭ ᱞᱮᱠᱷᱟᱱ ᱡᱟᱦᱟᱸ ᱵᱟᱹᱱᱩᱜᱼᱟ ᱢᱤᱫᱴᱮᱝ ᱜᱮᱭᱟ ᱵᱟᱨᱭᱟ ᱟᱛᱚ ᱡᱚᱛᱚᱱ ᱫᱚ ᱫᱚᱨᱠᱟᱨᱚᱜ ᱠᱟᱱ ᱜᱮᱭᱟ᱾
ᱟᱨ ᱜᱚᱝᱠᱮ ᱡᱟᱦᱟᱸ ᱠᱚᱯᱮ ᱞᱟᱹᱭ ᱠᱮᱫᱟ ᱛᱮᱨᱮᱞ ᱠᱚ ᱛᱟᱨᱚᱵ ᱠᱚᱫᱚ ᱚᱱᱟ ᱠᱚᱫᱚ ᱵᱟᱹᱱᱩᱜᱼᱟ᱾
ᱦᱳᱭ ᱜᱚᱝᱠᱮ ᱟᱫᱚ ᱟᱞᱮ ᱥᱮᱡ ᱢᱟ ᱱᱚᱜᱼᱱᱚᱣᱟ ᱛᱮᱨᱮᱞ ᱠᱚᱻᱦ ᱡᱚᱠᱷᱚᱱ ᱱᱷᱟᱸᱜ ᱵᱤᱞᱤᱜᱼᱟ ᱩᱱᱫᱚ ᱵᱤᱨ ᱠᱷᱚᱱ ᱜᱮ ᱱᱷᱟᱸᱜ ᱱᱚᱣᱟ ᱫᱚᱞᱮ ᱮᱸ ᱛᱤᱭᱳᱜ ᱟᱹᱜᱩᱭ ᱜᱮᱭᱟ ᱟᱨ ᱞᱮ ᱡᱚᱢ ᱜᱮᱭᱟ᱾ ᱟᱨ ᱥᱤᱵᱤᱞ ᱢᱟ ᱥᱤᱵᱤᱞ ᱜᱮ ᱛᱟᱦᱚᱞᱮ ᱜᱚᱝ ᱟᱯᱮ ᱫᱚ ᱛᱤᱨᱤᱞ ᱠᱚᱫᱚ ᱯᱮ ᱡᱚᱢ ᱫᱷᱟᱣ ᱠᱟᱫᱟ ᱥᱮ ᱵᱟᱝ?
ᱜᱚᱝᱜᱮ ᱞᱟᱹᱭ ᱞᱮᱠᱷᱟᱱ ᱟᱞᱮ ᱫᱚ ᱛᱮᱨᱮᱞ ᱵᱤᱞᱤ ᱫᱚ ᱵᱟᱞᱮ ᱡᱚᱢ ᱟᱠᱟᱫᱟ᱾
ᱠᱷᱟᱹᱞᱤ ᱞᱮ ᱵᱟᱰᱟᱭᱟ ᱡᱮ ᱵᱩᱨᱩ ᱫᱤᱥᱚᱢ ᱨᱮᱫᱚ ᱛᱮᱨᱮᱞ ᱠᱚ ᱛᱟᱨᱚᱵ ᱠᱚ ᱠᱚ ᱧᱟᱢᱚᱜᱼᱟ ᱟᱨ ᱥᱟᱶ- ᱛᱮ ᱚᱱᱟ ᱥᱟᱶᱛᱮ ᱤᱭᱟᱹ ᱜᱚᱝᱠᱮ ᱢᱮᱱᱟᱜᱼᱟ ᱛᱚ
ᱠᱟᱹᱡᱩ ᱵᱟᱫᱟᱢ
ᱦᱳᱭ ᱜᱚᱝᱠᱮ᱾ ᱟᱨ ᱱᱚᱜᱼᱚᱭ ᱱᱤᱛᱚᱜ ᱫᱚ ᱦᱟᱸᱜ ᱡᱟᱹᱯᱩᱫ ᱫᱤᱱ ᱠᱟᱱᱟ ᱦᱮᱸ ᱥᱮ ᱟᱫᱚ ᱱᱚᱜᱼᱚᱼᱱᱚᱸᱠᱟ ᱱᱷᱟᱸᱜ ᱟᱨ ᱵᱩᱨᱩ ᱞᱟᱛᱟᱨ ᱨᱮ ᱡᱟᱦᱟᱸ ᱵᱤᱨ ᱠᱚ ᱢᱮᱱᱟᱜ ᱟᱠᱟᱫᱟ ᱱᱚᱶᱟ ᱵᱤᱨ ᱠᱚᱨᱮ ᱠᱷᱚᱱ ᱱᱮᱛᱟᱨ ᱫᱚ ᱱᱷᱟᱸᱜ ᱯᱩᱴᱠᱟᱹ ᱩᱫ ᱠᱚᱞᱮ ᱦᱟᱞᱟᱝ ᱟᱹᱜᱩᱭ ᱜᱮᱭᱟ ᱱᱷᱟᱸᱜ ᱜᱚᱝᱠᱮ᱾ ᱟᱫᱚ ᱟᱯᱮ ᱥᱟᱹᱭᱤᱰ ᱱᱚᱣᱟ ᱯᱩᱴᱠᱟᱹ ᱠᱚᱫᱚ ᱢᱮᱱᱟᱜ ᱟᱠᱟᱫᱟ ᱥᱮ ᱵᱟᱝ ᱜᱚᱝᱠᱮ?
ᱟᱞᱮ ᱥᱮᱫ ᱫᱚ ᱢᱮᱱᱟᱜ ᱫᱚ ᱢᱮᱱᱟᱜ ᱜᱮᱭᱟ ᱠᱤᱱᱛᱩ ᱤᱱᱟᱹᱜ ᱡᱟᱹᱥᱛᱤ ᱫᱚ ᱵᱟᱝ ᱧᱟᱢᱚᱜ ᱜᱚᱝᱠᱮ ᱟᱞᱮ ᱥᱮᱫ ᱫᱚ, ᱟᱹᱰᱤ ᱠᱚᱢ ᱚᱱᱟ ᱯᱩᱴᱠᱟᱹ ᱠᱚᱫᱚ᱾
ᱟᱪᱪᱷᱟ᱾ ᱦᱳᱭ ᱟᱞᱮ ᱥᱮᱫ ᱫᱚ ᱦᱟᱸᱜ ᱱᱚᱜᱼᱚᱼᱱᱚᱣᱟ ᱯᱩᱴᱠᱟᱹ ᱠᱚᱠᱚ ᱦᱟᱞᱟᱝ ᱟᱹᱜᱩᱭ ᱜᱮᱭᱟ ᱟᱭᱢᱟ ᱦᱚᱲ ᱜᱮ, ᱟᱨ ᱚᱠᱚᱭ ᱠᱚᱫᱚ ᱱᱤᱡᱟᱹ ᱩᱛᱩᱭ ᱞᱟᱹᱜᱤᱫ ᱜᱮ ᱱᱷᱟᱸᱜ ᱠᱚ ᱟᱹᱜᱩᱭᱟ ᱟᱨᱦᱚᱸ ᱚᱠᱚᱭ ᱠᱚᱫᱚ ᱱᱚᱣᱟ ᱫᱷᱚ ᱵᱟᱡᱟᱨ ᱨᱮᱠᱚ ᱟᱹᱠᱷᱨᱤᱧᱟ, ᱱᱚᱣᱟ ᱯᱩᱴᱠᱟᱹ ᱦᱚᱸ ᱫᱚᱢᱮ ᱫᱟᱢ ᱜᱮᱭᱟ ᱜᱚᱝᱠᱮ ᱟᱞᱮ ᱥᱮᱫ ᱫᱚ, ᱟᱫᱚ ᱡᱚᱢ ᱨᱮᱦᱚᱸ ᱟᱭᱢᱟ ᱜᱮ ᱮᱸ ᱞᱟᱜᱟᱜᱼᱟ ᱛᱚ ᱟᱫᱚ ᱚᱱᱟᱛᱮ ᱫᱟᱢ ᱦᱚᱸ ᱟᱭᱢᱟ ᱜᱮ ᱢᱮᱱᱟᱜ ᱟᱠᱟᱫᱟ᱾
ᱟᱪ-ᱪᱷᱟ ᱛᱟᱦᱚᱞᱮ ᱜᱚᱝᱠᱮ ᱞᱟᱹᱭ ᱞᱮᱠᱷᱟᱱ ᱫᱚ ᱟᱞᱮ ᱥᱮᱫ ᱫᱚ ᱫᱟᱹᱲ ᱵᱟᱹᱲᱛᱤ ᱧᱚᱜ ᱜᱮᱭᱟ ᱫᱟᱢ ᱠᱚᱫᱚ ᱪᱟᱜ ᱥᱮ ᱱᱚᱝᱠᱟ ᱠᱚᱢ ᱧᱚᱜ ᱜᱮᱭᱟ ᱛᱚ᱾ ᱟᱨ ᱡᱟᱦᱟᱸ ᱞᱤᱧ ᱵᱟᱲᱟᱭᱟ ᱡᱮ ᱯᱩᱴᱠᱟᱹ ᱡᱟᱦᱟᱸ ᱩᱛᱩ ᱠᱟᱛᱮ ᱛᱚ ᱢᱚᱸᱥ ᱥᱤᱵᱤᱞᱟ᱾
ᱡᱚᱢ ᱫᱚᱞᱤᱧ ᱡᱚᱢ ᱠᱟᱜ ᱜᱮᱭᱟ, ᱪᱮᱞᱠᱟ ᱧᱩᱛᱩᱢ ᱚᱱᱠᱟ ᱜᱮ ᱢᱤᱴᱮᱱ ᱥᱟᱫᱽ ᱢᱮᱱᱟᱜᱼᱟ᱾
ᱦᱳᱭ ᱜᱚᱢᱠᱮ, ᱱᱚᱣᱟ ᱯᱩᱴᱠᱟᱹ ᱫᱚᱢᱮ ᱜᱮ ᱥᱤᱵᱤᱞ ᱜᱮᱭᱟ ᱦᱮᱸ ᱥᱮ, ᱟᱨ ᱱᱚᱣᱟ ᱫᱚ ᱞᱟᱹᱭ ᱞᱮᱠᱷᱟᱱ ᱥᱩᱲᱮ ᱠᱟᱛᱮᱜ ᱦᱚᱸ ᱟᱹᱰᱤ ᱜᱮ ᱥᱮᱵᱮᱞ ᱜᱮᱭᱟ᱾ ᱟᱨᱦᱚᱸ ᱜᱚᱝᱠᱮ ᱱᱚᱣᱟ ᱯᱤ ᱯᱩᱴᱠᱷᱟᱹ ᱨᱮᱱᱟᱜ ᱱᱟᱦᱟᱜ ᱮᱹ ᱰᱳᱵᱳᱜ ᱦᱚᱸᱠᱚ ᱵᱮᱱᱟᱣ ᱜᱮᱭᱟ ᱟᱞᱮ ᱥᱮᱡ ᱫᱚ᱾
ᱟᱪ-ᱪᱷᱟ ᱟᱪ-ᱪᱷᱟ ᱪᱷᱟ ᱪᱷᱟ ᱪᱷᱟ ᱟᱹᱰᱤ ᱱᱟᱯᱟᱭ ᱠᱟᱛᱷᱟ ᱵᱤᱱ ᱞᱟᱹᱭ ᱠᱟᱫᱟ, ᱛᱚ
ᱦᱮᱸ ᱞᱟᱹᱭ ᱱᱚᱣᱟ ᱯᱩᱴᱠᱟᱹ ᱨᱮᱱᱟᱜ ᱦᱮᱸ ᱞᱟᱹᱭ ᱵᱤᱱ᱾
ᱞᱟᱹᱭ ᱫᱟᱞᱤᱧ ᱟᱞᱮ ᱥᱮ ᱫᱚ ᱚᱱᱟ ᱥᱚᱲᱮ ᱫᱚᱠᱚ ᱥᱚᱲᱮ ᱠᱟᱛᱮ ᱠᱚ ᱡᱚᱢ ᱵᱟᱲᱟ ᱠᱟ ᱜᱮᱭᱟ ᱟᱹᱰᱤ ᱢᱚᱸᱥ ᱥᱤᱵᱤᱞᱟ᱾ ᱛᱚ ᱰᱩᱸᱵᱩᱜ ᱵᱮᱱ ᱞᱟᱹᱭ ᱠᱮ ᱰᱩᱵᱩᱜ ᱫᱚ ᱵᱟᱠᱚ ᱰᱩᱵᱩᱜ ᱜᱮᱭᱟ ᱛᱚ ᱚᱱᱟ ᱜᱮᱞᱤᱧ ᱞᱟᱹᱭᱮᱜ ᱠᱟᱱ ᱛᱟᱦᱮᱜ ᱜᱚᱢᱠᱮ᱾
ᱦᱳᱭ ᱜᱚᱝᱠᱮ ᱱᱚᱣᱟ ᱟ ᱯᱩᱴᱠᱟᱹ ᱨᱮᱱᱟᱜ ᱰᱳᱵᱳᱜ ᱫᱚ ᱱᱟᱦᱟᱜ ᱱᱚᱜᱼᱚ ᱱᱚᱠᱟ ᱮᱸ ᱩᱛᱩ ᱴᱷᱤᱠ ᱟᱠᱚ ᱱᱟᱜ ᱱᱚᱣᱟ ᱯᱩᱴᱠᱟᱹ ᱮᱠᱟ ᱥᱤᱵᱤᱞ ᱜᱮᱠᱚ ᱩᱛᱩᱭᱟ, ᱟᱨ ᱱᱚᱣᱟ ᱦᱳᱲᱳ ᱦᱚᱞᱚᱝ ᱥᱮ ᱪᱟᱣᱞᱮ ᱦᱚᱞᱚᱝ ᱡᱟᱦᱟᱸ ᱫᱚᱵᱚᱱ ᱢᱮᱛᱟᱜ ᱠᱟᱱᱟ᱾ ᱟᱫᱚ ᱚᱱᱟ ᱦᱚᱞᱚᱝ ᱫᱚ ᱱᱟᱦᱟᱜ ᱥᱤᱯᱤ ᱠᱟᱛᱮ ᱱᱚᱼᱚ ᱱᱚᱣᱟ ᱩᱛᱩ ᱴᱷᱤᱠᱟᱜ ᱫᱚ ᱱᱟᱜ ᱟ ᱱᱚᱣᱟ ᱯᱳᱭᱞᱳ ᱨᱮᱫᱚ ᱱᱚᱣᱟ ᱦᱚᱞᱚᱝ ᱥᱤᱯᱤ ᱠᱟᱛᱮᱜ ᱠᱚ ᱜᱳᱞ ᱠᱮᱜ ᱜᱮ᱾ ᱟᱸ ᱚᱱᱟ ᱵᱷᱤᱛᱤᱛ ᱨᱮ ᱱᱚᱣᱟ ᱟᱸ ᱯᱩᱴᱠᱟᱹ ᱩᱛᱩ ᱫᱚ ᱱᱟᱦᱟᱜ ᱠᱚ ᱵᱷᱚᱨᱟᱣ ᱠᱮᱜ ᱜᱮ᱾ ᱥᱟᱶᱛᱮ ᱩᱫᱽ ᱦᱚᱸ᱾ ᱟᱨ ᱱᱚᱣᱟ ᱤᱥᱤᱱ ᱵᱟᱲᱟ ᱠᱟᱛᱮ ᱱᱟᱦᱟᱸᱜ᱾ ᱟᱫᱚ ᱱᱚᱝᱠᱟ ᱜᱮ ᱜᱮᱨ ᱞᱮᱠᱷᱟᱱᱮᱢ ᱮᱠᱟ ᱱᱚᱣᱟ ᱯᱩᱴᱠᱟᱹ ᱠᱚ ᱥᱮ ᱳᱛ ᱠᱚ ᱚᱸᱰᱮᱢ ᱧᱟᱢᱟ ᱱᱟᱦᱟᱜ ᱟᱫᱚ ᱮᱠᱟ ᱟᱹᱰᱤ ᱥᱤᱵᱤᱞ ᱵᱩᱡᱷᱟᱹᱜᱼᱟ ᱜᱚᱢᱠᱮ᱾
ᱟᱸᱪᱷᱟ ᱟᱪᱪᱷᱟ᱾ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱪᱟᱜ ᱥᱮ ᱯᱩᱴᱠᱟᱹ ᱫᱚ ᱟᱹᱰᱤ ᱢᱚᱸᱡᱽ ᱜᱮ ᱥᱤᱵᱤᱞᱟ᱾
ᱦᱳᱭ ᱜᱚᱝᱠᱮ ᱟᱫᱚ ᱛᱟᱦᱚᱞᱮ ᱟᱯᱮ ᱥᱮᱡ ᱫᱚ ᱟ ᱱᱚᱣᱟ ᱯᱟᱛᱲᱟ ᱯᱤᱴᱷᱟᱹ ᱵᱟᱲᱟᱭ ᱜᱮᱭᱟ ᱠᱚ ᱥᱮ ᱵᱟᱝ ᱜᱚᱝᱠᱮ?
ᱟᱞᱮ ᱥᱮᱫᱚ ᱜᱚᱝᱠᱮ ᱞᱟᱹᱭ ᱞᱮᱠᱷᱟᱱ ᱫᱚ ᱯᱟᱛᱲᱟ ᱯᱤᱴᱷᱟᱹ ᱫᱚ ᱵᱟᱝ ᱜᱮ ᱦᱩᱭ ᱵᱟᱲᱟᱣ ᱠᱟᱱᱟ᱾
ᱡᱟᱦᱟᱸ ᱞᱟᱹᱭ ᱞᱮᱠᱷᱟᱱ ᱫᱚ ᱟᱞᱮ ᱥᱮᱡ ᱫᱚ ᱚᱱᱟ ᱠᱚᱫᱚ ᱥᱟᱨᱡᱚᱢ ᱥᱟᱠᱟᱢ ᱠᱚ ᱵᱟᱹᱱᱳᱜᱼᱟ ᱛᱚ ᱚᱱᱟ ᱠᱷᱟᱹᱛ ᱛᱮ ᱯᱟᱛᱲᱟ ᱯᱤᱴᱷᱟᱹ ᱫᱚ ᱩᱱᱟᱹᱜ ᱫᱚ ᱵᱟᱝ ᱦᱩᱭᱩᱜ ᱠᱟᱱᱟ᱾ ᱛᱚ ᱟᱯᱮᱥᱮ ᱜᱚᱢᱠᱮ?
ᱟᱪ-ᱪᱷᱟ᱾ ᱳᱭ ᱜᱚᱝᱠᱮ ᱟᱞᱮ ᱥᱮᱡ ᱫᱚ ᱡᱟᱦᱟᱸ ᱞᱮᱠᱟᱱᱟᱜ ᱜᱮ ᱱᱚᱜᱼᱚᱭ ᱥᱟᱱᱛᱟᱲ ᱥᱟᱶᱛᱟ ᱥᱟᱶ ᱡᱚᱲᱟᱣ ᱢᱮᱱᱟᱜ ᱛᱟᱵᱚᱱ ᱡᱟᱦᱟᱱᱟᱜ ᱜᱮ ᱮᱸ ᱵᱟᱦᱟ ᱯᱚᱨᱚᱵᱽ ᱥᱟᱠᱨᱟᱛ ᱯᱚᱨᱚᱵᱽ᱾ ᱥᱮ ᱵᱟᱦᱟ ᱥᱚᱦᱨᱟᱭ ᱡᱟᱦᱟᱱᱟᱜ ᱨᱮᱜᱮ ᱱᱟᱦᱟᱜ ᱱᱚᱣᱟ ᱯᱟᱛᱲᱟ ᱯᱤᱴ ᱴᱷᱟᱹ ᱫᱚ ᱟᱹᱰᱤ ᱟᱴ ᱜᱮ ᱪᱚᱞ ᱢᱮᱱᱟᱜ ᱟᱠᱟᱫᱟ ᱦᱮᱸᱥᱮ᱾ ᱟᱫᱚ ᱚᱱᱟ ᱞᱮᱠᱟᱛᱮ ᱱᱚᱣᱟ ᱯᱚᱨᱚᱯ ᱠᱚᱨᱮ ᱫᱚ ᱟᱞᱮ ᱫᱚ ᱱᱚᱣᱟ ᱯᱟᱛᱲᱟ ᱯᱤᱴᱷᱟᱹ ᱫᱚ ᱱᱟᱦᱟᱜ ᱟᱹᱰᱤ ᱛᱮᱫ ᱜᱮᱞᱮ ᱵᱮᱱᱟᱣ ᱜᱮᱭᱟ, ᱟᱨ ᱱᱚᱠᱟ ᱥᱤᱵᱤᱞᱚᱜ-ᱟ ᱥᱤᱵᱤᱞᱟᱥᱮ, ᱟᱨ ᱜᱚᱝᱠᱮ ᱛᱟᱦᱞᱮ ᱟᱨ ᱱᱚᱣᱟ ᱥᱩᱠᱨᱤ ᱡᱤᱞ ᱨᱮᱱᱟᱜ ᱟᱞᱮ ᱥᱮᱫ ᱫᱚ ᱟᱹᱰᱤ ᱵᱟᱹᱲᱛᱤ ᱱᱟᱦᱟᱜ ᱠᱚ ᱵᱮᱱᱟᱣ ᱜᱮᱭᱟ ᱱᱚᱣᱟ ᱯᱟᱛᱲᱟ ᱯᱤᱴᱷᱟᱹ ᱫᱚ᱾ ᱥᱟᱶᱛᱮ ᱥᱤᱢ ᱡᱤᱞ ᱠᱚᱨᱮᱱᱟᱜ ᱦᱚᱸ᱾ ᱟᱫᱚ ᱟᱯᱮ ᱥᱮᱫ ᱫᱚᱠᱚ ᱵᱮᱱᱟᱣ ᱵᱟᱲᱟᱭ ᱜᱮᱭᱟ ᱥᱮ ᱵᱟᱝ ᱜᱚᱝᱠᱮ?
ᱟᱞᱮ ᱥᱮᱫ ᱜᱚᱝᱠᱮ ᱚᱱᱟ ᱠᱚ ᱱᱤᱭᱟᱹ ᱫᱚ ᱵᱟᱠᱚ ᱵᱮᱱᱟᱣᱟ᱾ ᱠᱤᱱᱛᱩ ᱟᱞᱮ ᱥᱮᱫ ᱫᱚ ᱠᱷᱟᱹᱞᱤ ᱡᱟᱦᱟᱸ ᱥᱚᱨᱦᱟᱭ ᱥᱟᱠᱨᱟᱛ ᱠᱚᱨᱮ ᱵᱮᱱ ᱞᱟᱹᱭ ᱠᱮᱫᱟ ᱛᱟᱦᱞᱮ ᱥᱩᱱᱩᱢ ᱯᱤᱴᱷᱟᱹ ᱟᱞᱮ ᱥᱮ ᱫᱚ ᱠᱚ ᱛᱮᱭᱟᱨ ᱜᱮᱭᱟ, ᱥᱩᱱᱩᱢ ᱛᱮ ᱡᱟᱦᱟᱸ ᱢᱚᱭᱫᱟ ᱦᱚᱞᱚᱝ ᱨᱮᱱᱟᱜ ᱛᱚ᱾
ᱟᱪᱪᱷᱟ ᱜᱚᱝᱠᱮ ᱟᱹᱰᱤ ᱱᱟᱯᱟᱭ᱾ ᱟᱸ ᱟᱞᱮ ᱥᱮᱫ ᱦᱚᱸ ᱱᱚᱣᱟ ᱥᱩᱱᱩᱢ ᱯᱤᱴᱷᱟᱹ ᱫᱚᱠᱚ ᱵᱮᱱᱟᱣ ᱜᱮᱭᱟ᱾ ᱟᱫᱚ ᱮᱸᱰᱮ ᱠᱷᱟᱱ ᱱᱚᱣᱟ ᱯᱟᱛᱲᱟ ᱯᱤᱴᱷᱟᱹ ᱜᱮ ᱱᱟᱦᱟᱜ ᱵᱟᱹᱲᱛᱤ ᱫᱚ ᱧᱮᱞ ᱟᱠᱟᱱᱟ ᱦᱮᱸ᱾ ᱟᱨ ᱱᱚᱣᱟ ᱯᱟᱛᱲᱟ ᱯᱤᱴᱷᱟᱹ ᱫᱚ ᱯᱳᱭᱞᱳ ᱨᱮᱫᱚ ᱟᱸᱻ ᱵᱤᱨ ᱠᱷᱚᱱ ᱱᱟᱦᱟᱜ ᱱᱚᱣᱟ ᱥᱟᱨᱡᱚᱢ ᱥᱟᱠᱟᱢ ᱱᱟᱦᱟᱜ ᱠᱚ ᱛᱤᱭᱟᱹᱜ ᱟᱹᱜᱩᱭᱟ ᱦᱳᱭ, ᱟᱨ ᱱᱚᱣᱟ ᱥᱟᱨᱡᱚᱢ ᱥᱟᱠᱟᱢ ᱟᱹᱜᱩ ᱵᱟᱲᱟ ᱠᱟᱛ ᱛᱚ ᱱᱚᱣᱟ ᱫᱚ ᱚᱱᱟ ᱱᱤᱢ ᱪᱟᱨᱮᱡ ᱛᱮ ᱱᱟᱦᱟᱜ ᱠᱚ ᱨᱚᱜ ᱠᱮᱜ ᱜᱮ᱾ ᱟᱨ ᱤᱱᱟᱹ ᱠᱚ ᱨᱚᱜ ᱛᱟᱭᱚᱢ ᱟᱫᱚ ᱥᱟᱠᱟᱢ ᱠᱚᱠᱚ ᱟᱹᱨᱩᱵ ᱥᱟᱯᱷᱟᱭᱟ᱾ ᱟᱨ ᱦᱚᱞᱚᱝ ᱠᱚ ᱥᱤᱯᱟᱹᱣ ᱠᱟᱜ-ᱟ, ᱟᱨ ᱡᱟᱦᱟᱸ ᱥᱩᱠᱨᱤ ᱡᱤᱞ ᱠᱚᱠᱚ ᱩᱛᱩ ᱠᱟᱜ-ᱟ ᱱᱟᱦᱟᱜ᱾ ᱚᱱᱟ ᱠᱚ ᱥᱤᱯᱤ ᱢᱤᱫᱴᱷᱮᱡ ᱠᱟᱛᱮᱜ ᱟᱫᱚ ᱠᱚ ᱱᱚᱝᱠᱟ ᱢᱚᱸᱡᱽ ᱜᱮ ᱚᱱᱟ ᱯᱟᱛᱲᱟ ᱪᱮᱛᱟᱱ ᱨᱮᱠᱚ ᱞᱟᱜᱟᱣᱟ ᱱᱟᱦᱟᱜ ᱢᱚᱡᱽ ᱜᱮ, ᱜᱳᱞ ᱜᱮ ᱟᱨ ᱟᱨᱚ ᱢᱤᱫᱴᱟᱝ ᱯᱟᱛᱲᱟ ᱛᱮᱫᱚ ᱪᱮᱛᱟᱱ ᱠᱷᱚᱱ ᱱᱟᱦᱟᱜ ᱠᱚ ᱯᱚᱴᱚᱢᱟ᱾ ᱟᱨ ᱮᱝᱠᱟ ᱠᱟᱛᱮᱜ ᱜᱮ ᱱᱟᱸᱦᱟᱜ ᱠᱚ ᱤᱥᱤᱱᱟ ᱱᱚᱣᱟ ᱛᱟᱣᱟ ᱪᱮᱛᱟᱱ ᱨᱮ ᱜᱚᱝᱠᱮ᱾ ᱟᱯᱮ ᱥᱮᱡ ᱫᱚ? ᱛᱟᱦᱞᱮ ᱚᱱᱟ ᱥᱩᱱᱩᱢ ᱯᱤᱴᱷᱟᱹ ᱥᱩᱢᱩᱝ ᱜᱮᱯᱮ ᱤᱥᱤᱱᱟ ᱜᱚᱝᱠᱮ?
ᱦᱳᱭ ᱜᱚᱝᱠᱮ ᱞᱟᱹᱭ ᱞᱮᱠᱷᱟᱱ ᱫᱚ ᱟᱞᱮ ᱫᱚ ᱥᱩᱱᱩᱢ ᱯᱤᱴᱷᱟᱹ ᱢᱚᱛᱚᱡ ᱜᱮᱞᱮ ᱤᱥᱤᱱᱟ᱾ ᱛᱟᱦᱞᱮ ᱟᱯᱮ ᱚᱱᱛᱮ ᱫᱚ ᱚᱝᱠᱟ ᱵᱟᱲᱟᱭᱟᱠᱚ ᱥᱮ ᱵᱟᱝ ᱚᱱᱟ ᱫᱚ ᱵᱟᱹᱧ ᱵᱟᱰᱟᱭᱟ ᱜᱚᱝᱠᱮ ᱛᱚ ᱱᱤᱭᱟᱹ ᱫᱚ ᱤᱧ ᱫᱩᱧ ᱵᱟᱰᱟᱭᱟ ᱡᱮᱠᱚ ᱞᱟᱹᱭ ᱫᱚᱠᱚ ᱞᱟᱹᱭ ᱜᱮᱭᱟ᱾ ᱠᱤᱱᱛᱩ ᱱᱤᱭᱟᱹ ᱦᱚᱸ ᱢᱮᱱᱟᱜ-ᱟ ᱛᱚ ᱦᱚᱭᱛᱳ ᱟᱹᱞᱤᱧ ᱞᱤᱧ ᱞᱟᱹᱭ ᱠᱮᱫᱟ ᱡᱮ ᱵᱟᱠᱚ ᱠᱚᱨᱟᱣ ᱮᱫᱟ ᱠᱤᱱᱛᱩ ᱟᱞᱤᱧ ᱛᱚ ᱚᱲᱟᱜ ᱚᱲᱟᱜ ᱵᱟᱹᱞᱤᱧ ᱪᱟᱞᱟᱣ ᱠᱟᱱᱟ᱾ ᱛᱚ ᱟᱞᱮ ᱚᱲᱟᱜ ᱨᱮᱫᱚ ᱥᱩᱱᱩᱢ ᱢᱚᱴᱷᱚᱡ ᱠᱚ, ᱥᱩᱱᱩᱢ ᱯᱤᱴᱷᱟᱹ ᱢᱚᱛᱚᱡ ᱜᱮᱠᱚ ᱠᱚᱨᱟᱣ ᱜᱮᱛᱮ᱾ ᱛᱚ, ᱜᱚᱝᱠᱮ ᱚᱠᱛᱚ ᱦᱚᱸ ᱦᱩᱭ ᱤᱫᱤᱱᱟ᱾